ᱦᱮᱞᱳ ᱾
ᱦᱮᱞᱳ ᱡᱚᱦᱟᱨ ᱜᱤ ᱾
ᱦᱚᱸ ᱡᱚᱦᱟᱨ ᱜᱮ ᱾
ᱦᱳᱭ ᱤᱭᱟᱹ ᱪᱮᱫ ᱞᱮᱠᱟ ᱵᱮᱥ ᱵᱟᱲᱟ ᱜᱮ ᱢᱮᱱᱟᱜ ᱵᱤᱱᱟ?
ᱦᱚᱸ ᱵᱮᱥ ᱵᱟᱲᱟ ᱜᱮ ᱾ ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱦᱳᱭ ᱟ ᱵᱮᱥ ᱜᱮ ᱢᱮᱱᱟᱜ ᱞᱤᱧᱟᱹ ᱱᱤᱛ ᱦᱟᱹᱵᱤᱡ ᱛᱮᱫᱚ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱾ ᱡᱚᱛᱚ ᱦᱚᱲ ᱜᱮ ᱢᱚᱸᱡᱽ ᱢᱮᱱᱟᱜ ᱞᱮ ᱜᱮᱭᱟ ᱾
ᱟᱪᱪᱷᱟ ᱱᱟᱯᱟᱭ ᱠᱟᱛᱷᱟ ᱜᱮ ᱾
ᱦᱮᱸ ᱾
ᱫᱤᱭᱮ ᱡᱚᱢ ᱵᱟᱲᱟ ᱠᱚ ᱦᱩᱭ ᱮᱱᱟ?
ᱦᱚᱭ ᱠᱚᱫᱚ ᱦᱩᱭ ᱮᱱᱟ᱾ ᱱᱚᱜ-ᱚᱭ ᱱᱤᱛ ᱢᱟᱪᱷᱟ ᱜᱮ ᱡᱚᱢ ᱵᱟᱲᱟ ᱠᱟᱛᱮᱫ ᱱᱚᱜ-ᱚᱭ ᱡᱤᱨᱟᱹᱣ ᱵᱟᱲᱟ ᱦᱩᱭ ᱠᱟᱱ ᱛᱟᱦᱮᱱᱟ ᱾ ᱟᱫᱚ ᱱᱚᱜ-ᱚᱭ ᱨᱚᱯᱚᱲ ᱦᱩᱭᱩᱜ ᱠᱟᱱᱟ ᱱᱚᱣᱟ ᱮᱯ ᱨᱮᱜᱤ ᱾ ᱟᱨ ᱱᱟᱦᱟᱜ ᱛᱟᱦᱚᱞᱮ ᱟᱯᱮ ᱥᱮᱫ ᱫᱚ ᱫᱟᱜ ᱫᱟᱜ ᱠᱩᱭ ᱡᱟᱹᱲᱤᱭᱮᱫ ᱠᱟᱱᱟ ᱥᱮ ᱵᱟᱝ ᱱᱤᱛ ᱵᱮᱲᱟ ᱫᱚ ᱚ ᱛᱮᱦᱮᱧ ᱫᱚ ᱱᱟᱦᱟᱜ?
ᱵᱟᱝᱜᱮ ᱵᱟᱝᱜᱮ ᱛᱮᱦᱮᱧ ᱫᱚ ᱥᱤᱛᱩᱢ ᱟᱠᱟᱜᱼᱟᱭ ᱥᱚᱠᱛᱚ ᱾
ᱚ ᱾ ᱦᱳᱭ ᱟᱞᱮ ᱥᱮᱫ ᱫᱚ ᱱᱟᱦᱟᱜ ᱱᱤᱛ ᱱᱤᱛᱚᱜ ᱫᱚ ᱫᱟᱜ ᱮ ᱡᱟᱹᱲᱤ ᱞᱟᱹᱜᱤᱫ ᱱᱟᱦᱟᱜ ᱯᱟᱥᱮᱡ ᱚᱱᱠᱟ ᱵᱩᱡᱷᱟᱹᱜ ᱠᱟᱱᱟ ᱾ ᱟ ᱦᱩᱰᱩᱨ ᱵᱟᱲᱟᱭᱮᱫ ᱠᱟᱱᱟᱭ ᱥᱟᱭᱤᱰ ᱥᱟᱭᱤᱰ ᱛᱮ ᱾ ᱟᱫᱚ ᱡᱟᱦᱟᱸ ᱥᱮᱫ ᱫᱚ ᱱᱟᱦᱟᱜ ᱯᱟᱥᱮᱡ ᱮ ᱫᱟᱜ ᱮᱫ ᱠᱟᱱ ᱜᱮᱭᱟ ᱾ ᱟᱫᱚ ᱟᱞᱮ ᱥᱮᱫ ᱦᱚᱸ ᱱᱤᱛᱚᱜ ᱫᱚ ᱵᱟᱹᱭ ᱵᱟᱹᱭᱛᱮ ᱯᱟᱥᱮᱡ ᱨᱮᱭᱟᱲ ᱨᱮᱭᱟᱲ ᱦᱚᱭ ᱦᱤᱡᱩᱜ ᱠᱟᱱᱟ ᱾ ᱟᱫᱚ ᱯᱟᱞᱮ ᱚᱱᱠᱟ ᱵᱩᱡᱷᱟᱹᱜ ᱠᱟᱱᱟ ᱠᱤ ᱯᱟᱥᱮᱫ ᱫᱟᱜ ᱦᱩᱭ ᱫᱟᱲᱮᱭᱟᱜ-ᱟ ᱾ ᱦᱩᱸ ᱾
ᱫᱤᱭᱮ ᱟᱯᱮ ᱥᱮᱱ ᱡᱩᱫᱤ ᱫᱟᱜᱽ ᱮᱫ ᱟᱭ ᱛᱚᱵᱮ ᱠᱷᱟᱱ ᱦᱟᱹᱠᱩ ᱥᱟᱵ ᱠᱚᱯᱮ ᱪᱟᱞᱟᱜ ᱠᱟᱱ ᱜᱮᱭᱟ ᱥᱮ ᱵᱟᱝ ᱜᱮ?
ᱟ ᱦᱟᱹᱠᱩ ᱥᱟᱵ ᱫᱚ ᱱᱟᱦᱟᱜ ᱱᱤᱛᱚᱜ ᱫᱚ ᱛᱷᱚᱲᱟ ᱫᱮᱨᱤ ᱦᱟᱛᱟᱲ ᱧᱚᱜ ᱜᱮᱭᱟ ᱱᱟᱦᱟᱜ ᱾
ᱦᱟᱹᱠᱩ ᱥᱟᱵ ᱫᱚᱵᱮᱱ ᱢᱮᱱ ᱫᱟᱲᱮᱭᱟᱜ-ᱟ ᱡᱚᱠᱷᱚᱱ ᱟ ᱦᱩᱲᱩ ᱨᱚᱦᱚᱭ ᱠᱚ ᱦᱩᱭ ᱧᱚᱜ ᱦᱩᱭ ᱦᱩᱭᱩᱜ ᱠᱟᱢᱯᱤᱞᱤᱴᱚᱜ-ᱟ ᱱᱟᱦᱟᱜ ᱟᱫᱚ ᱩᱱ ᱚᱠᱛᱮ ᱱᱟᱦᱟᱜ ᱡᱚᱠᱷᱚᱱ ᱠᱷᱮᱛ ᱨᱮ ᱫᱟᱜ ᱠᱚ ᱯᱮᱨᱮᱡ ᱠᱚᱜ-ᱟ ᱱᱟᱦᱟᱜ ᱾ ᱟᱨ ᱦᱩᱲᱩ ᱠᱷᱮᱛ ᱨᱮ ᱫᱟᱜ ᱠᱚ ᱟᱹᱛᱩᱜ-ᱟ ᱱᱟᱦᱟᱜ ᱜᱟᱰᱟ ᱨᱮ ᱢᱮᱥᱟᱜ-ᱟ ᱟᱫᱚ ᱩᱱ ᱚᱠᱛᱮ ᱱᱟᱦᱟᱜ ᱞᱮ ᱪᱟᱞᱟᱜ ᱛᱟᱦᱮᱱᱟ ᱾ ᱴᱚᱨᱚᱰᱟᱝ ᱠᱚ ᱡᱷᱟᱹᱞᱤ ᱠᱚ ᱾ ᱟ ᱚᱰᱟᱣ ᱞᱟᱹᱜᱤᱫ ᱛᱮ ᱾ ᱟᱯᱮ ᱥᱮᱫ ᱫᱚ ᱛᱟᱦᱚᱞᱮ ᱴᱚᱨᱚᱰᱟᱝ ᱡᱷᱟᱹᱞᱤ ᱠᱚ ᱥᱮ ᱡᱟᱹᱞᱤ ᱠᱚᱯᱮ ᱚᱰᱟᱣ ᱵᱟᱲᱟᱭᱮᱫ ᱛᱟᱦᱮᱱᱟ ᱥᱮ ᱵᱟᱝ?
ᱚᱦᱚᱸᱜ ᱟᱹᱞᱤᱧ ᱢᱟ ᱵᱟᱹᱞᱤᱧ ᱪᱟᱞᱟᱣ ᱵᱟᱲᱟ ᱟᱠᱟᱱᱟ ᱫᱟᱫᱟ ᱛᱟᱠᱚ ᱜᱮᱠᱚ ᱪᱟᱞᱟᱜᱼᱟ, ᱤᱫᱤ ᱠᱟᱛᱮ ᱚᱱᱟ ᱠᱚ᱾ ᱥᱟᱵ ᱟᱹᱜᱩ ᱠᱚᱣᱟᱠᱚ ᱫᱟᱜ ᱠᱚᱨᱮ ᱠᱷᱚᱱ ᱦᱳᱭ᱾
ᱦᱳᱭ ᱚᱱᱟ ᱢᱟ ᱮᱱᱛᱮᱫ ᱠᱟᱱ ᱜᱮ᱾ ᱟᱫᱚ ᱦᱟᱹᱠᱩ ᱟᱹᱜᱩ ᱵᱮᱱ ᱪᱟᱞᱟᱣ ᱵᱟᱲᱟᱣ ᱠᱟᱱᱟ ᱥᱮ ᱵᱟᱝ ᱛᱟᱦᱚᱞᱮ? ᱯᱞᱟᱥᱴᱤᱠ ᱠᱚ ᱥᱟᱵ ᱠᱟᱛᱮᱫ᱾
ᱵᱟᱝ ᱜᱮ ᱵᱟᱹᱞᱤᱧ ᱪᱟᱞᱟᱣ ᱵᱟᱲᱟ ᱟᱠᱟᱱᱟ᱾ ᱟᱨ ᱦᱟᱠᱩ ᱪᱤᱱᱟᱹ ᱦᱚᱸ ᱵᱟᱹᱞᱤᱧ ᱵᱟᱲᱟᱭᱟ᱾ ᱟᱨ
ᱟᱨ ᱡᱮᱢᱚᱱ ᱱᱩᱝᱠᱩ ᱢᱤᱫ ᱵᱟᱨ ᱠᱚᱫᱚ ᱱᱟᱦᱟᱜ ᱩᱱᱠᱩ ᱪᱚᱲᱜᱚᱡ ᱞᱮᱠᱟ ᱠᱚ ᱧᱮᱞᱚᱜ ᱛᱟᱦᱮᱱᱟ ᱟᱫᱚ ᱩᱱᱠᱩ ᱫᱚ ᱨᱚᱴᱮ ᱠᱟᱱᱟ ᱠᱚ ᱱᱟᱦᱟᱜ, ᱦᱳᱭ ᱥᱮ ᱵᱟᱠᱷᱟᱡ ᱱᱟᱦᱟᱜ ᱩᱱᱠᱩ ᱟ ᱪᱮᱫ ᱠᱚ ᱢᱮᱱᱟ ᱟᱹᱱᱟᱹᱲᱤ ᱦᱚᱲ ᱞᱮᱠᱟ ᱨᱚᱴᱮ ᱜᱮ ᱱᱟᱦᱱᱟᱜ ᱵᱟᱠᱷᱟᱡ ᱵᱟᱝ ᱵᱟᱰᱟᱭ ᱦᱚᱲ ᱫᱚ ᱩᱱᱠᱩ ᱜᱮᱢ ᱦᱟᱞᱟᱝ ᱠᱟᱛᱮᱫ ᱵᱟᱢ ᱵᱷᱚᱨᱟᱣ ᱡᱟᱨᱣᱟ ᱠᱚᱣᱟ ᱦᱳᱭ ᱥᱮ᱾
ᱦᱳᱭ ᱦᱳᱭ ᱟᱱᱟ ᱢᱟ ᱠᱷᱟᱛᱟ ᱜᱮ, ᱵᱟᱭ ᱪᱤᱱᱦᱟᱹᱣ ᱦᱚᱲ ᱫᱚ ᱚᱱᱟ ᱦᱚᱸ ᱦᱟᱹᱠᱩ ᱜᱮ ᱵᱷᱟᱜᱤᱭᱟ᱾
ᱦᱳᱭ ᱦᱳᱭ, ᱛᱟᱦᱚᱞᱮ ᱢᱤᱫ ᱴᱮᱱ ᱴᱚᱯᱤᱠ ᱞᱟᱝ ᱜᱟᱞᱢᱟᱨᱟᱣ ᱞᱮᱠᱷᱟᱡ ᱟᱹᱰᱤ ᱵᱮᱥ ᱦᱩᱭᱩᱜᱼᱟ ᱟᱨ ᱚᱱᱟ ᱴᱚᱯᱤᱠ ᱫᱚ ᱠᱟᱱᱟ ᱱᱟᱦᱟᱜ ᱟ ᱦᱮᱸᱫᱮ ᱦᱚᱲ ᱟᱨ ᱮᱥᱮᱞ ᱦᱚᱲ ᱚᱱᱟ ᱵᱟᱨᱮ ᱛᱮ ᱦᱳᱭ ᱥᱮ, ᱟ ᱟᱹᱰᱤ ᱟᱭᱢᱟ ᱢᱟᱱᱮ ᱥᱚᱢᱟᱡ ᱨᱮ ᱱᱤᱛᱚᱜ ᱧᱮᱞᱚᱜ ᱠᱟᱱᱟ ᱦᱮᱸᱫᱮ ᱦᱚᱲ ᱟᱨ ᱮᱥᱮᱞ ᱦᱚᱲ ᱟᱹᱰᱤ ᱡᱟᱹᱥᱛᱤ ᱵᱚᱱ ᱵᱟᱪᱷᱟᱣ ᱮᱫ ᱠᱚᱣᱟ ᱵᱟᱹᱦᱩ ᱠᱟᱱ ᱨᱮᱦᱚᱸᱭ ᱥᱮ ᱡᱟᱶᱟᱭ ᱠᱟᱱ ᱨᱮᱦᱚᱸᱭ ᱢᱟᱱᱮ ᱠᱚᱲᱟ ᱠᱟᱱ ᱨᱮᱦᱚᱸᱭ ᱥᱮ ᱠᱩᱲᱤ ᱠᱟᱱ ᱨᱮᱦᱚᱸ ᱦᱳᱭ ᱥᱮ᱾ ᱟᱫᱚ ᱱᱚᱜᱼᱚ ᱱᱚᱣᱟ ᱢᱤᱫ ᱴᱮᱱ ᱴᱚᱯᱤᱠ ᱟᱱᱟ ᱟᱹᱰᱤ ᱵᱮᱥ ᱦᱩᱭ ᱠᱚᱜ-ᱟ ᱰᱤᱥᱠᱟᱥ ᱞᱟᱹᱜᱤᱫ ᱛᱮ ᱪᱮᱫᱟᱜ ᱡᱮ ᱟ ᱱᱮᱥ ᱵᱟᱯᱞᱟ ᱥᱤᱡᱤᱱ ᱠᱚᱦᱚᱸ ᱯᱟᱨᱚᱢ ᱫᱚ ᱯᱟᱨᱚᱢ ᱵᱟᱲᱟᱭᱮᱱᱟ ᱱᱟᱦᱟᱜ ᱟᱫᱚ ᱱᱮᱛᱟᱨ ᱠᱟᱛᱤᱧ ᱧᱮᱞᱮᱫ ᱠᱟᱱᱟ ᱡᱟᱦᱟᱸᱭ ᱠᱚᱲᱟ ᱜᱤᱫᱽᱨᱟᱹᱜ ᱜᱤ ᱥᱮ ᱠᱩᱲᱤ ᱜᱤᱫᱽᱨᱟᱹᱜ ᱜᱤ ᱡᱚᱠᱷᱚᱱ ᱵᱟᱯᱞᱟ ᱞᱟᱹᱜᱤᱫ ᱠᱚ ᱢᱮᱱᱫᱟ ᱠᱤ ᱱᱩᱭ ᱫᱚ ᱵᱟᱹᱦᱩ ᱵᱩᱱ ᱥᱮᱸᱫᱽᱨᱟ ᱠᱚᱣᱟ᱾ ᱛᱟᱦᱚᱞᱮ ᱚᱱᱟ ᱚᱲᱟᱜ ᱨᱮᱱ ᱦᱚᱲ ᱱᱤᱭᱟᱹ ᱠᱚ ᱦᱩᱫᱤᱥ ᱛᱟᱦᱮᱱᱟ ᱠᱤ ᱵᱟᱹᱦᱩ ᱫᱚ ᱡᱮᱢᱚᱱ ᱧᱮᱞᱚᱜ ᱛᱮ ᱮᱠᱫᱚᱢ ᱪᱚᱨᱚᱠ ᱢᱩᱴᱷᱟᱹᱱᱮ ᱛᱟᱦᱮᱱ ᱦᱳᱭ ᱥᱮ ᱟᱨ ᱢᱟᱨᱟᱜ ᱞᱮᱠᱟᱭ ᱡᱷᱟᱞ ᱠᱟᱜ ᱡᱮᱢᱚᱱ, ᱢᱮᱱᱠᱷᱟᱱ ᱩᱱᱤᱭᱟᱜ ᱱᱤᱭᱟᱹ ᱫᱚ ᱵᱟᱠᱚ ᱦᱩᱫᱤᱥᱟ ᱠᱤ ᱩᱱᱤ ᱪᱮᱫ ᱞᱮᱠᱟᱱ ᱜᱩᱱ ᱵᱟᱞᱟ ᱦᱳᱱᱟ ᱪᱟᱭᱭᱮ ᱪᱮᱫ ᱞᱮᱠᱟᱱ ᱤᱭᱟᱹ ᱵᱟᱞᱟ ᱚᱱᱟ ᱫᱚ ᱵᱟᱠᱚ ᱥᱮᱸᱫᱽᱨᱟᱭᱟ᱾ ᱟᱨ ᱡᱚᱠᱷᱚᱱ ᱵᱟᱯᱞᱟ ᱠᱟᱛᱮ ᱠᱚ ᱟᱹᱜᱩ ᱠᱮᱫᱮᱭᱟ ᱱᱟᱦᱟᱜ ᱟᱫᱚ ᱩᱱ ᱚᱠᱛᱮ ᱫᱚ ᱟᱫᱚ ᱜᱩᱱ ᱥᱮᱸᱫᱽᱨᱟ ᱠᱚ ᱮ ᱛᱚᱞᱟᱥᱟ ᱢᱮᱱᱟ ᱠᱚ ᱢᱟᱨᱟᱜ ᱞᱮᱠᱟᱭ ᱧᱮᱞᱚᱜ-ᱟ ᱠᱟᱹᱢᱤ ᱨᱮᱭᱟᱜ ᱫᱚ ᱫᱮᱡ ᱵᱟᱹᱱᱩᱜ ᱛᱟᱭᱟ ᱱᱟᱦᱟᱜ ᱥᱮ, ᱥᱮ ᱵᱟᱭ ᱵᱟᱰᱟᱭᱟ ᱱᱚᱣᱟ ᱟᱭ ᱜᱚ ᱵᱟᱵᱟ ᱟᱭ ᱜᱚ ᱵᱟᱵᱟ ᱪᱮᱫ ᱠᱟᱣᱫᱮᱭᱟ ᱟᱨ ᱥᱮᱸᱫᱽᱨᱟ ᱡᱚ ᱠᱷᱚᱡ ᱫᱚ ᱱᱟᱦᱟᱜ ᱚᱱᱠᱟᱱ ᱠᱚᱭ ᱥᱮᱸᱫᱽᱨᱟᱭᱮᱫ ᱠᱚᱣᱟ ᱡᱚᱠᱷᱚᱱ ᱡᱟᱦᱟᱸᱭ ᱴᱟᱜ ᱫᱚ ᱟ ᱢᱟᱨᱟᱜ ᱞᱮᱠᱟ ᱠᱚ ᱧᱮᱞᱚᱜ ᱦᱳᱭ ᱥᱮ, ᱦᱮᱸ ᱪᱚᱨᱚᱠᱮ ᱧᱮᱞᱚᱜ-ᱟ ᱱᱟᱜ ᱦᱩᱸ᱾ ᱟᱨ ᱛᱟᱦᱚᱞᱮ ᱟᱯᱮ ᱥᱮᱫ ᱛᱚᱵᱮ ᱚᱱᱠᱟ ᱱᱚᱣᱟ ᱥᱤᱥᱴᱮᱢ ᱢᱮᱱᱟᱜ-ᱟ ᱥᱮ ᱵᱟᱝ?
ᱦᱚᱸ ᱢᱮᱱᱟᱜ ᱜᱮᱭᱟ ᱟᱞᱮ ᱥᱮᱱ ᱦᱚᱸ ᱚᱱᱠᱟ ᱜᱮ ᱢᱟᱱᱮ ᱠᱩᱲᱤ ᱦᱩᱭ ᱠᱚᱜ ᱢᱟᱭ ᱪᱚᱨᱚᱠ᱾ ᱤᱱᱟᱹ ᱢᱤᱫᱴᱟᱝ ᱰᱤᱢᱟᱱᱰ ᱛᱟᱦᱮᱱ ᱫᱚᱨᱠᱟᱨ ᱟᱨ ᱠᱚᱲᱟ ᱫᱚ ᱪᱟᱹᱠᱨᱤ ᱠᱟᱜ ᱢᱟᱭ᱾
ᱟᱪᱪᱷᱟ ᱦᱳᱭ, ᱦᱳᱭ ᱦᱳᱭ ᱠᱚᱲᱟᱣᱟᱜ ᱢᱟ ᱱᱟᱦᱟᱜ ᱢᱮᱱᱟᱜ ᱜᱮ᱾ ᱠᱩᱲᱤᱭᱟᱜ ᱞᱟᱦᱟ ᱞᱟᱝ ᱰᱤᱥᱠᱟᱥ ᱞᱟᱦᱟᱭᱮᱫᱟ᱾
ᱦᱳᱭ ᱦᱳᱭ᱾ ᱚᱱᱠᱟ ᱪᱟᱹᱞᱩ ᱠᱟᱱᱟ ᱠᱤᱱᱛᱩ ᱵᱮᱥᱤ ᱢᱟᱱᱮ ᱟᱞᱮ ᱡᱩᱫᱤ ᱞᱟᱹᱭᱟ ᱢᱟᱱᱮ ᱟᱹᱞᱤᱧᱟᱜ ᱱᱚᱡᱚᱨ ᱛᱮ, ᱚᱱᱟ ᱦᱤᱥᱟᱹᱵ ᱛᱮᱫᱚ ᱜᱩᱱ ᱢᱟᱱᱟᱝ ᱧᱮᱞ ᱦᱩᱭᱩᱜ-ᱟ ᱤᱱᱟᱹ ᱛᱟᱭᱚᱢ
ᱨᱩᱯ ᱛᱟᱭ, ᱪᱮᱫᱟᱜ ᱥᱮ ᱨᱩᱯ ᱢᱟ ᱛᱤᱱᱟᱹᱝ ᱫᱤᱱ ᱞᱟᱹᱜᱤᱫ ᱜᱮ ᱛᱟᱦᱮᱱᱟ ᱥᱮ᱾ ᱛᱚ ᱡᱩᱫᱤ ᱵᱮᱥ ᱜᱩᱱ ᱵᱟᱭ ᱛᱟᱦᱮᱸ ᱠᱚᱜ-ᱟ, ᱛᱚᱵᱮ ᱠᱷᱟᱱ ᱜᱷᱟᱨᱚᱸᱡᱽ ᱪᱮᱫ ᱞᱮᱠᱟᱛᱮ ᱥᱩᱥᱟᱹᱨᱚᱜ-ᱟ᱾ ᱵᱮᱥ ᱛᱮ᱾
ᱵᱚᱪᱷᱚᱨ ᱵᱟᱫ ᱢᱟ ᱱᱟᱦᱟᱜ ᱨᱩᱯ ᱢᱟ, ᱱᱟᱦᱟᱜ ᱥᱚᱵ ᱤᱭᱟᱹ ᱪᱟᱵᱟᱜ ᱚᱴᱟᱝ ᱪᱟᱵᱟᱜ-ᱟ, ᱱᱟᱦᱟᱜ ᱦᱳᱭᱥᱮ ᱟᱨ ᱦᱟᱥᱟ ᱨᱮᱵᱚᱱ ᱢᱤᱞᱟᱹ ᱢᱮᱥᱟ, ᱩᱛᱟᱹᱨᱚᱜ ᱦᱮᱸᱥᱮ ᱢᱮᱱᱠᱷᱟᱱ ᱜᱩᱱ ᱫᱚ ᱚᱱᱠᱟᱱ ᱡᱤᱱᱤᱥ ᱠᱟᱱᱟ ᱡᱮ ᱜᱩᱱ ᱡᱩᱫᱤ ᱛᱟᱦᱮᱱ ᱛᱟᱭᱟ, ᱛᱚ ᱥᱟᱨᱟ ᱜᱷᱟᱹᱲᱤᱡ ᱦᱚᱲ ᱮ ᱞᱟᱸᱫᱟ ᱦᱚᱪᱚ ᱫᱟᱲᱮᱭᱟᱢᱟ, ᱦᱳᱭ ᱥᱮ᱾
ᱢᱟᱱᱮ ᱚᱱᱠᱟ ᱡᱩᱫᱤ ᱦᱳᱭ ᱟᱨ ᱡᱩᱫᱤ ᱚᱱᱠᱟ ᱜᱩᱱ ᱵᱟᱹᱱᱩᱜ ᱛᱟᱭᱟ ᱛᱚ, ᱥᱟᱨᱟ ᱜᱷᱟᱹᱲᱤᱡ ᱨᱟᱜ ᱦᱚᱸᱭ ᱪᱚ ᱨᱟᱜ ᱦᱚᱪᱚᱭ ᱫᱟᱲᱮᱭᱟᱢᱟ᱾ ᱦᱳᱭ ᱥᱮ᱾
ᱳᱦ
ᱟᱫᱚ ᱱᱚᱣᱟ ᱡᱤᱱᱤᱥᱴᱟᱜ ᱫᱚ ᱟᱹᱰᱤ ᱢᱚᱸᱡᱽ ᱵᱮᱱ ᱞᱟᱹᱭ ᱠᱮᱫᱟ, ᱡᱟᱦᱟᱸ ᱠᱚᱲᱟ ᱦᱚᱲ ᱫᱚ ᱦᱚᱠᱚ ᱠᱩᱲᱤ ᱥᱮᱫ ᱨᱮᱱ ᱫᱚ ᱦᱟᱸᱜ ᱠᱚᱲᱟᱣᱟᱜ ᱠᱚ ᱢᱮᱱᱟ, ᱪᱮᱫ ᱮ ᱪᱮᱠᱟᱭᱮᱫᱟ ᱦᱳᱭᱥᱮ᱾ ᱟᱨ ᱪᱟᱹᱠᱨᱤ, ᱪᱟᱹᱠᱨᱤ ᱫᱟᱭ ᱥᱮ ᱵᱟᱝ ᱥᱟᱨᱠᱟᱨᱤ ᱱᱚᱠᱨᱤ ᱢᱮᱱᱟᱜ ᱛᱮ ᱥᱟᱨᱠᱟᱨᱤ ᱱᱚᱠᱨᱤ ᱢᱮᱱᱟᱜ ᱛᱟᱭᱟ ᱥᱮ ᱵᱟᱝ? ᱥᱟᱨᱠᱟᱨᱤ ᱱᱚᱠᱨᱤ ᱢᱮᱱᱟᱜ ᱛᱟᱭ ᱠᱷᱟᱡ, ᱪᱮᱰᱮ ᱜᱮ ᱨᱮᱦᱚᱸ ᱪᱟᱹᱞᱮᱭᱟ ᱦᱳᱭ᱾ ᱠᱩᱲᱤ ᱦᱚᱲ ᱥᱮᱫ ᱨᱮᱱ ᱦᱳᱭ᱾ ᱟᱫᱚ ᱦᱳᱭ ᱟᱫᱚ ᱴᱷᱤᱠᱜᱮᱭᱟ ᱱᱚᱣᱟ ᱦᱚᱸ ᱥᱟᱱᱟᱢ ᱤᱭᱟᱹ ᱠᱟ ᱤᱭᱟᱹ ᱠᱟᱱ ᱜᱮᱭᱟ, ᱢᱮᱱᱠᱷᱟᱱ ᱢᱤᱫᱴᱮᱱ ᱠᱩᱲᱤ ᱜᱤᱫᱽᱨᱟᱹᱣᱟᱜ ᱥᱮ ᱢᱤᱫᱴᱮᱱ ᱠᱩᱲᱤ ᱜᱤᱫᱨᱟᱹᱜ ᱥᱮ, ᱢᱤᱫᱴᱮᱱ ᱠᱚᱲᱟ ᱜᱤᱫᱽᱨᱟᱹᱣᱟᱜ ᱦᱚᱸ ᱟᱯᱱᱟᱨ ᱱᱤᱡᱮᱨ ᱛᱮ ᱚᱯᱤᱱᱤᱭᱚᱱ ᱚᱱᱟ ᱨᱮ ᱫᱚ ᱛᱟᱦᱮᱱ ᱫᱚᱨᱠᱟᱨ ᱡᱟᱦᱟᱸ ᱨᱮ, ᱜᱚ ᱵᱟᱵᱟ ᱠᱚ ᱜᱚ ᱵᱟᱵᱟ ᱠᱚ ᱢᱮᱱ ᱛᱟᱦᱮᱱᱟ ᱠᱤ ᱢᱟᱹᱭ ᱫᱚᱵᱚᱱ ᱵᱟ ᱵᱟᱯᱞᱟ ᱠᱟᱭᱟ ᱢᱚᱸᱡᱽ ᱚᱲᱟᱜ ᱨᱮ, ᱠᱤᱥᱟᱹᱲ ᱚᱲᱟᱜ ᱨᱮ ᱥᱮ, ᱡᱟᱢᱟᱭ ᱛᱟᱭ ᱡᱮᱢᱚᱱᱮ ᱪᱟᱹᱠᱨᱤ ᱦᱳᱭ ᱥᱮ᱾ ᱟᱫᱚ ᱱᱟᱦᱟᱸᱜ ᱱᱚᱣᱟ ᱫᱚ ᱵᱟᱵᱚᱱ ᱧᱮᱞᱟ ᱡᱮ ᱩᱱᱤ ᱪᱮᱫ ᱞᱮᱠᱟᱱ ᱦᱚᱲ ᱠᱟᱱᱟᱭ, ᱩᱱᱤ ᱤᱧ ᱨᱮᱱ ᱦᱚᱯᱚᱱ ᱮᱨᱟ ᱤᱧ ᱨᱮᱱ ᱜᱤᱫᱽᱨᱟᱹ ᱱᱟᱦᱟᱸᱜ ᱩᱱᱤ ᱢᱚᱸᱡᱽ ᱛᱮ ᱫᱚᱦᱚ ᱫᱟᱲᱮᱭᱼᱭᱟ, ᱥᱮ ᱵᱟᱭ ᱫᱚᱦᱚ ᱫᱟᱲᱮᱭᱼᱭᱟ ᱦᱳᱭᱥᱮ᱾
ᱦᱚᱸ ᱥᱩᱠ ᱛᱮᱠᱤᱱ ᱛᱟᱦᱮᱸ ᱫᱟᱲᱮᱭᱟᱜᱼᱟ, ᱠᱤᱱ ᱥᱮ ᱵᱟᱹᱠᱤᱱ ᱛᱟᱦᱮᱸ ᱫᱟᱲᱮᱭᱟᱜᱼᱟ᱾ ᱪᱮᱠᱤᱱ ᱱᱮᱭᱟᱜᱼᱟ, ᱫᱤᱱ ᱜᱮ ᱚᱱᱠᱟ᱾
ᱦᱳᱭ ᱟᱫᱚ ᱢᱤᱫᱴᱮᱱ ᱚᱱᱟ ᱫᱚ, ᱱᱤᱡᱮᱨ ᱴᱷᱮᱡ ᱠᱟᱱᱟ ᱦᱳᱭ ᱥᱮ᱾
ᱦᱳᱭ, ᱦᱳᱭ᱾
ᱟᱫᱚ ᱦᱳᱭ, ᱟᱫᱚ ᱱᱤᱛ ᱠᱟᱛᱮᱫ ᱵᱚᱱ ᱧᱮᱞᱮᱫ ᱠᱟᱱᱟ ᱱᱚᱣᱟ ᱟᱠᱚ ᱛᱮ ᱠᱩᱥᱤ ᱪᱮᱫ ᱠᱚ ᱢᱮᱱᱟ ᱚᱱᱟ ᱫᱚ, ᱟᱠᱚ ᱛᱮ ᱠᱩᱥᱤ ᱨᱟᱹᱥ ᱠᱟᱹᱣ ᱠᱟᱛᱮᱫ ᱠᱚ ᱧᱟᱯᱟᱢ ᱠᱟᱛᱮᱜ ᱠᱚ ᱟᱜᱩ ᱡᱚᱝ ᱠᱟᱱᱟ, ᱚᱱᱟ ᱨᱮ ᱫᱚ ᱱᱟᱦᱟᱜ ᱱᱚᱣᱟ ᱨᱚᱝ ᱨᱩᱯ ᱠᱚ ᱫᱚ ᱵᱟᱭ ᱧᱮᱞᱮᱫ ᱠᱟᱱᱟ, ᱟᱭᱢᱟ ᱡᱟᱭᱜᱟ ᱨᱮ ᱚᱱᱠᱟ ᱧᱮᱞᱚᱜ ᱠᱟᱱᱟ ᱦᱳᱭ ᱥᱮ᱾ ᱛᱚ ᱢᱤᱫᱴᱮᱱ ᱠᱚᱲᱟ ᱜᱤᱫᱽᱨᱟᱹ, ᱥᱮ ᱢᱤᱫᱴᱮᱱ ᱠᱩᱲᱤ ᱜᱤᱫᱽᱨᱟᱹ ᱮᱦᱚᱵ ᱫᱚ ᱟᱥᱚᱞ ᱫᱚ ᱢᱚᱛᱞᱟᱵ ᱠᱚᱲᱟ ᱜᱤᱫᱨᱟᱹ ᱥᱮ ᱠᱩᱲᱤ ᱜᱤᱫᱨᱟᱹ, ᱩᱱᱤ ᱱᱤᱡᱮᱨᱟᱜ ᱥᱟᱱᱟᱢ ᱠᱷᱚᱱ ᱞᱟᱹᱴᱩ, ᱟᱭᱟᱜ ᱥᱚᱝᱥᱟᱨ ᱪᱮᱫ ᱞᱮᱠᱟ ᱠᱟᱛᱮᱜ, ᱩᱱᱤ ᱚᱸᱰᱮ ᱠᱷᱚᱡ ᱚᱸᱰᱮᱭ ᱠᱟᱴᱟᱣᱟ, ᱩᱱᱤ ᱠᱩᱥ ᱢᱮᱱᱟᱭᱟ ᱥᱮ ᱵᱟᱝ ᱩᱱᱤ ᱴᱷᱮᱡ, ᱩᱱᱤ ᱠᱷᱩᱥ ᱛᱟᱦᱮᱱᱟ ᱥᱮ ᱵᱟᱝ ᱚᱱᱟ ᱠᱚ ᱵᱟᱰᱟᱭ ᱞᱟᱹᱠ ᱞᱟᱹᱠᱛᱤ ᱠᱟᱱᱟ ᱦᱳᱭᱥᱮ, ᱛᱚᱵᱮ ᱟᱹᱱᱟᱹᱜ ᱜᱮ ᱚᱸᱰᱮ ᱛᱚᱵᱮ ᱟᱱᱤᱧ ᱚᱸᱰᱮ ᱫᱚ ᱩᱱᱤ ᱟᱜ ᱯᱟᱨᱢᱤᱥᱚᱱ ᱢᱟᱱᱮ ᱚᱸᱰᱮ ᱮᱢᱟᱣ ᱫᱚᱨᱠᱟᱨ, ᱚᱱᱟ ᱚᱲᱟᱜ ᱨᱮ ᱵᱟᱯᱞᱟᱜ ᱞᱟᱹᱜᱤᱫ ᱛᱮ᱾ ᱟᱫᱚ ᱦᱳᱭ ᱟᱵᱮᱱ ᱱᱚᱣᱟ ᱠᱚ ᱵᱟᱨᱮᱛᱮ, ᱪᱮᱫ ᱵᱮᱱ ᱦᱩᱫᱤᱥᱮᱫ ᱠᱟᱱᱟ?
ᱦᱚᱸ ᱚᱱᱟ ᱢᱟ ᱠᱟᱛᱷᱟ ᱠᱟᱱ ᱜᱮᱭᱟ ᱪᱮᱫᱟᱜ ᱥᱮ ᱚᱲᱟᱜ ᱦᱚᱲ ᱢᱟ ᱵᱟᱠᱚ ᱥᱚᱝᱥᱟᱨᱟ ᱥᱮ? ᱠᱚᱲᱟ ᱟᱨ ᱠᱩᱲᱤ ᱡᱟᱦᱟᱸᱭ ᱠᱤᱱ, ᱵᱟᱯᱞᱟᱜᱼᱟ ᱵᱟᱝ ᱢᱟ ᱠᱩᱲᱤ ᱡᱟᱶᱟᱭᱚᱜᱼᱟᱭ ᱩᱱᱤ ᱴᱷᱮᱱ ᱟᱹᱠᱤᱱᱟᱜ ᱠᱟᱛᱷᱟ, ᱟᱠᱤᱱᱟᱜ ᱢᱚᱛᱚ ᱛᱟᱦᱮᱱ ᱫᱚᱨᱠᱟᱨ ᱟᱠᱤᱱᱟᱜ ᱠᱟᱛᱷᱟ ᱨᱮᱱᱟᱜ ᱡᱚ, ᱢᱤᱫᱴᱟᱱ ᱵᱷᱟᱵᱽ ᱛᱟᱹᱠᱤᱱ ᱢᱮᱥᱟᱜ ᱫᱚᱨᱠᱟᱨ, ᱵᱟᱠᱷᱟᱱ ᱢᱟ ᱫᱤᱱ ᱜᱮ ᱠᱤᱱ ᱱᱮᱭᱟᱜ ᱟᱹᱠᱤᱱ ᱟᱫᱚ ᱯᱚᱨᱮ ᱛᱮ ᱠᱚ ᱞᱟᱹᱭᱟ ᱪᱮᱫ ᱞᱮᱠᱟᱱᱤᱧ ᱵᱟᱹᱦᱩ ᱟᱹᱜᱩ ᱠᱮᱫᱮᱭᱟᱞᱮ ᱫᱤᱱ ᱜᱮ ᱱᱮᱭᱟᱜ ᱠᱟᱱᱟᱭ ᱵᱟᱠᱷᱟᱱ ᱠᱚᱲᱟ ᱦᱚᱸᱠᱚ ᱢᱮᱛᱟᱭᱟ ᱪᱮᱫ, ᱡᱟᱣᱟᱭ ᱠᱮᱫᱮᱭᱟ, ᱵᱤᱴᱤ ᱛᱟᱞᱮ ᱵᱮᱥ ᱨᱮᱜᱮ ᱵᱟᱭ ᱛᱟᱦᱮᱸ ᱫᱟᱲᱮᱭᱟᱜ ᱠᱟᱱᱟ ᱾ ᱛᱳ ᱟᱹᱞᱤᱧᱟᱜ ᱢᱚᱱᱮ ᱛᱮ ᱫᱚ, ᱪᱚᱨᱚᱠ ᱥᱮ ᱪᱟᱹᱠᱨᱤ ᱚᱱᱟ ᱫᱚ ᱛᱚᱨᱟᱭ ᱪᱮᱫᱟᱜ ᱥᱮ, ᱢᱤᱫᱴᱟᱝ ᱥᱩᱠ ᱡᱩᱜᱽ ᱜᱷᱟᱨᱚᱸᱡᱽ ᱵᱚᱱ ᱞᱟᱹᱭ ᱮᱜᱼᱟ ᱚᱸᱰᱮ ᱫᱚ ᱡᱚᱢᱟᱜ ᱧᱟᱢᱚᱜᱼᱢᱟ, ᱢᱤᱫ ᱴᱟᱝ ᱥᱩᱥᱟᱹᱨ ᱥᱟᱺᱦᱤᱡ ᱜᱷᱟᱨᱚᱸᱡᱽ ᱡᱩᱫᱤ ᱵᱤᱱ ᱠᱷᱚᱡᱚᱜᱼᱟ ᱛᱚᱵᱮ ᱠᱷᱟᱱ, ᱚᱸᱰᱮ ᱪᱮᱫ ᱞᱟᱹᱠᱛᱤ ᱡᱤᱱᱤᱥ ᱛᱟᱦᱮᱸ ᱠᱟᱹᱣᱰᱤ, ᱠᱤᱪᱷᱩ ᱜᱟᱱ ᱛᱟᱦᱮᱸ ᱫᱚᱨᱠᱟᱨ ᱡᱮ ᱞᱟᱡ ᱞᱟᱹᱜᱤᱫ, ᱢᱟᱱᱮ ᱡᱚᱢ ᱧᱩ ᱧᱟᱢᱚᱜ ᱢᱟ ᱵᱮᱥ ᱚᱲᱟᱜ ᱢᱤᱫᱴᱟᱝ ᱛᱟᱦᱮᱸ ᱫᱚᱨᱠᱟᱨ, ᱟᱨ ᱠᱚᱲᱟ-ᱟᱜ ᱡᱟᱦᱟᱸ ᱡᱟᱦᱟᱸ ᱠᱮᱨᱮᱠᱴᱚᱨ ᱠᱚ ᱢᱮᱛᱟᱜᱼᱟ, ᱚᱱᱟ ᱵᱮᱥ ᱛᱟᱦᱮᱱ ᱢᱟ, ᱡᱮᱢᱚᱱ ᱟᱫᱷᱟ ᱜᱚᱲᱟ ᱛᱚ ᱪᱮᱫ ᱪᱟᱹᱠᱨᱤ ᱟᱠᱟᱫᱼᱟ ᱠᱚ ᱢᱮᱱᱠᱷᱟᱱ ᱠᱚ ᱦᱟᱺᱰᱤ ᱯᱟᱹᱣᱨᱟᱹ ᱫᱚᱠᱚ ᱧᱩᱭᱮᱫ ᱜᱮᱭᱟ ᱠᱚ ᱾ ᱛᱚ ᱚᱱᱟ ᱛᱮ ᱪᱮᱫ ᱪᱤᱠᱟᱹᱜ ᱠᱟᱱᱟ ᱡᱮ ᱪᱟᱹᱠᱨᱤ ᱠᱟᱜᱼ ᱟᱭ ᱦᱟᱺᱰᱤ ᱯᱟᱹᱣᱨᱟᱹ ᱧᱩᱨ ᱨᱮᱦᱚᱸ ᱪᱮᱫ? ᱪᱤᱠᱟᱹᱭᱮᱱᱟ, ᱯᱩᱭᱥᱟ ᱢᱟ ᱮᱢᱟᱭ ᱜᱮᱭᱟ ᱥᱮ ᱵᱤᱴᱤ ᱛᱟᱞᱮ ᱛᱟᱦᱮᱱ ᱜᱮᱭᱟ ᱥᱩᱠ ᱨᱮ, ᱛᱟᱦᱚᱞᱮ ᱵᱟᱠᱚ ᱵᱩᱡᱟᱹᱣ ᱫᱟᱲᱮᱭᱟᱜᱼᱟ ᱡᱮ ᱯᱚᱨᱮ ᱛᱮ ᱚᱱᱟ ᱪᱮᱫ ᱪᱤᱠᱟᱹᱜᱼᱟ ᱫᱚ ᱵᱟᱝᱟ, ᱯᱮᱨᱮ ᱯᱟᱯᱟᱜᱚᱜ-ᱟ ᱟᱹᱠᱤᱱ ᱪᱮᱫ ᱵᱟᱝᱟ ᱚᱱᱟ ᱠᱚ ᱤᱫᱤ ᱠᱟᱛᱮ ᱠᱩᱲᱤ ᱜᱤᱫᱽᱨᱟᱹ ᱠᱚᱣᱟᱜ ᱦᱚᱸ ᱞᱟᱭᱤᱯᱷ ᱵᱚᱨᱵᱟᱫᱚᱜ ᱠᱟᱱᱟ ᱠᱚᱲᱟ ᱜᱤᱫᱽᱨᱟᱹ ᱠᱚᱣᱟᱜ ᱦᱚᱸ, ᱚᱱᱟ ᱫᱚ ᱢᱮᱱᱟᱜᱼᱟ, ᱛᱚ ᱚᱱᱟ ᱵᱩᱡᱷᱟᱹᱣ ᱫᱚᱨᱠᱟᱨ,
ᱦᱩᱸ ᱥᱟᱹᱨᱤ ᱜᱮ ᱟᱹᱰᱤ ᱵᱮᱥ ᱢᱟᱱᱮ ᱵᱷᱤᱛᱨᱤ ᱨᱮᱭᱟᱜ ᱞᱟᱭᱤᱱ ᱵᱮᱱ ᱞᱟᱹᱭ ᱠᱮᱜᱼᱟ ᱡᱟᱦᱟᱸ ᱱᱚᱣᱟ ᱡᱤᱱᱤᱥᱴᱟᱜ ᱡᱮ, ᱢᱤᱫ ᱴᱮᱱ ᱠᱚᱲᱟ ᱜᱤᱫᱽᱨᱟᱹ ᱡᱟᱦᱟᱸ ᱪᱟᱹᱠᱨᱤᱭᱮᱜ ᱠᱟᱱᱟᱭ ᱠᱟᱹᱣᱰᱤ ᱦᱚᱭ ᱠᱟᱢᱟᱣᱮᱜ ᱠᱟᱱᱟ ᱦᱳᱭ ᱥᱮ ᱟᱨ ᱩᱱᱤ ᱢᱟᱱᱮ ᱩᱱᱤ ᱵᱟᱨᱮ ᱛᱮ ᱱᱟᱦᱟᱜ ᱵᱟᱭ ᱵᱟᱰᱟᱭᱟ ᱡᱮ ᱡᱮᱢᱚᱱ ᱡᱟᱦᱟᱸᱭ ᱢᱤᱫ ᱴᱮᱱ ᱠᱩᱲᱤ ᱜᱤᱫᱽᱨᱟᱹ ᱟᱪᱟᱠ ᱢᱤᱫ ᱴᱮᱱ ᱡᱟᱢᱟᱭ ᱠᱚ ᱩᱫᱩᱜ ᱜᱚᱫ ᱟᱫᱮᱭᱟ ᱱᱟᱦᱟᱜ, ᱟᱨ ᱩᱱᱤ ᱠᱚᱲᱟ ᱦᱚᱲᱟᱜ ᱵᱟᱨᱮ ᱛᱮ ᱮᱠᱟᱞ ᱜᱮ ᱵᱟᱠᱚ ᱠᱷᱚᱡᱽ ᱛᱚᱞᱟᱥ ᱞᱮᱜᱼᱟ ᱥᱮ, ᱩᱱᱤ ᱥᱟᱞᱮ ᱫᱚᱥ ᱫᱤᱱ ᱦᱚᱸ ᱵᱟᱠᱚ ᱜᱟᱞᱢᱟᱨᱟᱣ ᱞᱟᱜᱟ ᱞᱮᱫᱼᱟ, ᱥᱮ ᱵᱟᱠᱚ ᱠᱷᱚᱡᱽ ᱛᱚᱞᱟᱥ ᱞᱮᱫᱟ ᱯᱟᱥᱮ ᱩᱱᱤ ᱫᱚᱭ, ᱦᱟᱺᱰᱤ ᱧᱩ ᱠᱟᱛᱮᱫ ᱯᱟᱜᱽᱞᱟᱜ ᱛᱟᱦᱮᱱ ᱜᱮ ᱚᱱᱟ ᱦᱚᱸ ᱵᱟᱠᱚ ᱵᱩᱡᱽᱞᱮᱜᱼᱟ ᱥᱮ ᱩᱱᱤ ᱫᱚ ᱯᱟᱥᱮ ᱡᱷᱚᱜᱽᱲᱟᱜ ᱜᱮ ᱟᱹᱰᱤ ᱡᱟᱹᱥᱛᱤ ᱨᱟᱸᱜᱟᱜ ᱜᱮ ᱥᱮ ᱢᱟᱱᱮ ᱚᱱᱠᱟ ᱟᱹᱰᱤ ᱜᱟ ᱡᱟᱹᱥᱛᱤ, ᱛᱤ ᱢᱟᱱᱮ ᱥᱮ ᱩᱱᱤ ᱚᱲᱟᱜ ᱨᱮᱱ ᱦᱚᱲᱟᱜ ᱠᱟᱛᱷᱟ ᱜᱮ ᱯᱟᱞᱮᱫ ᱵᱟᱭ ᱟᱸᱡᱚᱢ ᱛᱚ ᱚᱱᱮ ᱚᱱᱠᱟ ᱦᱚᱸ ᱟᱹᱰᱤ ᱟᱭᱢᱟ ᱦᱩᱭᱩᱜ ᱠᱟᱱᱟ ᱠᱟᱱ ᱜᱮᱭᱟ ᱟᱫᱚ ᱚᱱᱟ ᱠᱚ ᱡᱤᱱᱤᱥ ᱱᱤᱭᱮ ᱜᱮ ᱱᱟᱦᱟᱜ ᱵᱟᱫᱽ ᱨᱮᱫᱚ ᱦᱟᱱᱟᱜ ᱪᱮᱫ ᱠᱚ ᱢᱮᱱᱟ ᱵᱟᱯ ᱢᱟᱱᱟ ᱤᱭᱟᱹ ᱥᱟᱠᱟᱢ ᱚᱲᱮᱡ ᱦᱩᱭᱩᱜ, ᱪᱟᱞᱛᱤ ᱛᱮᱜᱮ ᱱᱟᱟᱜ ᱟᱫᱚ ᱵᱟᱯᱞᱟ ᱢᱟᱠᱚ ᱵᱟᱯᱞᱟᱭᱮᱱ ᱠᱷᱚᱨᱪᱚ ᱦᱚᱸᱠᱚ ᱠᱷᱚᱨᱪᱚᱭᱮᱱᱟ ᱦᱮᱸ ᱥᱮ, ᱟᱫᱚ ᱠᱷᱚᱨᱪᱚ ᱛᱟᱭᱱᱚᱢ, ᱱᱟᱦᱟᱜ ᱟᱫᱚ ᱚᱱᱮ ᱩᱱᱠᱤᱱᱟᱜ ᱩᱱᱠᱤᱱᱟᱜ ᱵᱤᱦᱮᱵᱽ ᱵᱟᱝ ᱡᱩᱛᱩᱜᱼᱟ ᱩᱱᱤ ᱫᱚ ᱱᱟᱦᱟᱜ ᱩᱱᱤ ᱫᱚᱭ ᱧᱮᱞ ᱛᱮ ᱱᱟᱦᱟᱜ ᱟᱢᱨᱮᱱ ᱫᱚ ᱳᱣᱟᱴᱥᱮᱯ ᱨᱮ ᱯᱷᱨᱮᱱᱰ ᱠᱟᱱᱟ ᱠᱚ ᱪᱮᱞᱮ ᱠᱟᱱᱟ ᱠᱚ ᱯᱟᱞᱱᱟ ᱟᱫᱚ ᱩᱱ ᱥᱮ ᱦᱟᱹᱱᱤ ᱠᱟᱱᱟᱭ ᱱᱟᱹᱭ ᱠᱟᱱᱟᱭ ᱦᱟᱝᱠᱟ ᱱᱚᱝᱠᱟ ᱯᱷᱟᱱᱟ ᱥᱮ ᱚᱱᱮ ᱚᱝᱠᱟ ᱪᱮᱫ ᱠᱚᱪᱚ ᱦᱟᱸᱜ ᱡᱷᱚᱜᱽᱲᱟ ᱟᱫᱚ ᱮᱛᱚᱦᱚᱵᱚᱜ ᱛᱟᱠᱚᱣᱟ ᱟᱫᱚ ᱦᱟᱱᱤ ᱦᱚᱸ ᱦᱟᱺᱰᱤ, ᱧᱩ ᱠᱟᱛᱮᱫ ᱦᱤᱡᱩᱜ ᱠᱷᱟᱡ ᱦᱟᱜ ᱩᱱᱤ ᱦᱚᱸ ᱵᱟᱭ ᱠᱩᱥᱤᱭᱟᱜᱼᱟ ᱱᱟᱦᱟᱜ ᱦᱟᱺᱰᱤ ᱧᱩ ᱠᱟᱛᱮᱢ ᱦᱤᱡᱩᱜ ᱠᱟᱱᱟ ᱟᱢ ᱫᱚ ᱧᱩ ᱵᱟᱹᱞᱩᱜ ᱠᱟᱛᱮ ᱮᱢ ᱦᱤᱡᱩᱜ ᱠᱟᱱᱟ ᱥᱮ ᱪᱤᱠᱟ ᱠᱟᱛᱮᱢ ᱦᱤᱡᱩᱜ ᱚᱱᱟ ᱛᱚ ᱟᱹᱰᱤᱜᱟᱱ ᱚᱱᱠᱟᱱ ᱯᱚᱭᱮᱱᱴ ᱟᱫᱚ ᱚᱸᱰᱮ ᱠᱨᱤᱭᱮᱴᱚᱜᱼᱟ ᱦᱳᱭᱥᱮ ᱱᱟᱣᱟ ᱱᱟᱣᱟ ᱨᱮ ᱟᱨ ᱤᱥᱠᱮ ᱵᱟᱫᱽ ᱤᱱᱟᱹ ᱛᱟᱭᱱᱚᱢ ᱢᱤᱫ ᱴᱮᱱ ᱵᱟᱯᱞᱟ ᱜᱮ ᱦᱩᱭ ᱞᱮᱱᱟ ᱥᱩᱨ ᱫᱤᱱ ᱱᱟᱦᱟᱜ ᱦᱳᱭᱥᱮ, ᱢᱤᱫ ᱴᱮᱱ ᱯᱮᱲᱟ ᱚᱲᱟᱜ ᱨᱮ, ᱟᱫᱚ ᱯᱮᱲᱟ ᱚᱲᱟᱜ ᱨᱮ ᱦᱩᱭᱱᱟ ᱟᱹᱰᱤ ᱫᱷᱩᱢ ᱫᱷᱟᱢ ᱛᱮ ᱟᱹᱰᱤ ᱠᱩᱥᱤ ᱨᱟᱹᱥᱠᱟᱹ ᱛᱮᱠᱚ ᱵᱟᱯᱞᱟᱭᱮᱱᱟ ᱦᱭᱥᱮ, ᱵᱟᱱᱟᱨ ᱱᱟᱠᱷᱟ ᱜᱮ ᱱᱟᱦᱟᱜ ᱱᱟᱯ ᱱᱟᱯᱟᱭ ᱚᱲᱟᱜ ᱨᱮᱱ ᱜᱮᱠᱚ ᱛᱟᱸᱦᱮ ᱠᱟᱱᱟ ᱠᱟᱹᱢᱤᱭᱟᱹ ᱚᱲᱟᱜ ᱨᱮᱱ ᱜᱮ, ᱟᱫᱚ ᱱᱟᱦᱟᱜ ᱦᱚᱜᱼᱟ
ᱫᱩᱣᱟᱨ ᱵᱟᱯᱞᱟ ᱦᱤᱥᱟᱹᱵ ᱛᱮᱜᱮ ᱛᱚ ᱵᱟᱝ?
ᱦᱳᱭ ᱦᱳᱭ ᱫᱩᱣᱟᱹᱨ ᱵᱟᱯᱞᱟ ᱦᱤᱥᱟᱹᱵ ᱛᱮᱜᱮ, ᱱᱚᱣᱟ ᱫᱚ ᱚᱱᱟ ᱟᱜᱤᱨ ᱵᱟᱯᱞᱟ ᱠᱚᱫᱚ ᱵᱟᱝ ᱠᱟᱱᱟ ᱚᱱᱟ ᱠᱚᱫᱚ᱾ ᱟ ᱫᱩᱣᱟᱹᱨ ᱵᱟᱯᱞᱟ ᱦᱤᱥᱟᱹᱵ ᱜᱮ ᱟᱫᱚ ᱟᱹᱰᱤ ᱨᱟᱹᱥᱠᱟᱹ ᱵᱟᱱᱟᱨ ᱯᱟᱴ ᱯᱟᱦᱴᱟ ᱥᱮᱫ ᱠᱷᱚᱡ ᱱᱟᱦᱟᱜ, ᱟᱫᱚ ᱠᱚᱰᱟ ᱫᱚ ᱱᱟᱦᱟᱜ ᱠᱟᱱᱟ ᱱᱟᱜ ᱨᱤᱥᱮᱯᱥᱚᱱ ᱯᱟᱨᱴᱤ ᱨᱮᱦᱟᱸᱜ ᱟᱫᱚ ᱨᱟᱨᱟᱜ ᱮ ᱫᱷᱩᱨᱟᱹᱣ ᱟᱠᱟᱱᱟ ᱦᱮᱸ, ᱟᱡ ᱵᱟᱹᱦᱩ ᱫᱚᱠᱚ ᱚᱱᱠᱟ ᱠᱚ ᱢᱮᱠᱟᱯ ᱢᱮᱞᱟᱳ ᱠᱟᱫᱤᱭᱟ ᱱᱟᱦᱟᱜ, ᱟᱫᱚ ᱡᱩᱫᱟᱹ ᱜᱮ ᱧᱮᱞᱚᱜ ᱠᱟᱱᱟ ᱟᱫᱚ ᱩᱱᱤ ᱠᱷᱟᱨᱟᱯ ᱜᱮᱭ ᱟᱹᱤᱠᱟᱹᱣᱮᱫ ᱠᱟᱱᱟ ᱦᱳ ᱥᱮ ᱟᱫᱚ ᱜᱟᱛᱮ ᱠᱚ ᱠᱚ ᱞᱟᱹᱭᱮᱫ ᱠᱟᱱᱟ ᱚᱱᱠᱟ, ᱟᱫᱚ ᱟᱨ ᱛᱷᱚᱲᱟ ᱫᱤᱱ ᱦᱩᱭ ᱵᱟᱲᱟᱭᱮᱱᱟ ᱟᱫᱚ ᱱᱟᱦᱟᱜ ᱩᱱᱤ ᱠᱩᱲᱤ ᱜᱤᱫᱽ ᱜᱤᱫᱽᱨᱟᱹ ᱫᱚ ᱱᱟᱦᱟᱜ ᱩᱱᱤ ᱡᱮ ᱟ‌ ᱡᱟᱦᱟᱸ ᱨᱮ ᱯᱷᱨᱮᱱᱰ ᱠᱚᱠᱚ ᱛᱟᱦᱮᱸ ᱠᱟᱱ ᱛᱟᱭᱟ ᱡᱟᱹᱱᱤᱡ ᱯᱟᱞᱮ ᱟᱫᱚ ᱩᱱᱠᱩ ᱯᱷᱨᱮᱱᱰ ᱠᱩ ᱱᱟᱦᱟᱸᱜ ᱟᱫᱚ ᱯᱷᱳᱱ ᱯᱟᱥᱮᱡ ᱵᱟᱝ ᱵᱚᱱᱫᱚᱣ ᱠᱟᱱ ᱛᱟᱦᱮᱱᱟ ᱟᱫᱚ ᱚᱱᱟ ᱨᱮ ᱠᱚᱞ ᱠᱚ ᱦᱮᱡ ᱵᱟᱲᱟᱭᱱᱟ ᱪᱤᱜ ᱠᱚ ᱦᱮᱡ ᱵᱟᱲᱟᱭᱱᱟ ᱟᱫᱚ ᱩᱱᱤ ᱫᱚ ᱠᱚᱲᱟ ᱜᱤᱫᱽᱨᱟᱹ ᱫᱚᱭ ᱵᱩᱡᱷᱟᱹᱣ ᱧᱟᱢ ᱠᱮᱜ-ᱟ ᱟᱫᱚ ᱰᱟᱭᱨᱮᱠᱴ ᱩᱱᱤ ᱫᱚᱭ ᱢᱮᱱ ᱫᱟ ᱤᱧ ᱫᱚ ᱰᱟᱭᱵᱚᱨᱥ ᱫᱚᱨᱠᱟᱨᱟᱹᱧ ᱠᱟᱱᱟ᱾ ᱟᱨ ᱪᱮᱜ ᱦᱚᱸ ᱵᱟᱝ ᱟᱫᱚ ᱠᱩᱲᱤ ᱯᱟᱦᱴᱟ ᱥᱮᱜ ᱨᱮᱱ ᱠᱚ ᱠᱮᱥ ᱵᱟᱲᱟ ᱠᱮᱜ-ᱟ᱾ ᱩᱱᱤ ᱠᱚᱲᱟ ᱵᱚᱞᱮ ᱟᱫᱮᱭ ᱢᱮᱭ ᱩᱱᱤᱭ ᱚᱱᱚ ᱱᱚᱛᱮ ᱠᱷᱚᱡ ᱡᱩᱵᱟᱯ‌ᱮ ᱮᱢ ᱠᱮᱜᱼᱟ ᱠᱤ ᱟᱯᱮ ᱜᱮ ᱦᱩᱫᱤᱥ ᱯᱮ ᱟᱨ ᱡᱩᱵᱟᱵᱽ ᱠᱟᱛᱮᱜ ᱤᱢᱟᱹᱧ ᱯᱮ, ᱟᱫᱚ ᱚᱱᱠᱟ ᱨᱮ ᱤᱧ ᱱᱚᱣᱟ ᱵᱚᱞᱮ ᱩᱱᱤ ᱡᱩᱫᱤ ᱟᱡ ᱛᱮ ᱡᱩᱫᱤ ᱛᱟᱸᱦᱮ